ᱟᱸᱡᱚᱢᱚᱜ ᱠᱟᱱᱟ?
ᱦᱮᱞᱳ
ᱦᱮᱞᱳ
ᱦᱮᱞᱳ
ᱦᱮᱸ ᱦᱮᱞᱳ
ᱞᱟᱹᱭ ᱫᱟᱹᱧ ᱟᱸᱡᱚᱢ ᱧᱟᱢᱚᱜ ᱠᱟᱱᱟ ᱥᱮ ᱵᱟᱝ-ᱟ, ᱨᱚᱲ ᱠᱚᱫᱚ ᱾
ᱟᱸᱡᱚᱢ ᱟᱸᱡᱚᱢ ᱧᱟᱢᱚᱜ ᱠᱟᱱᱟ, ᱟᱵᱮᱱ ᱵᱮᱱ ᱟᱸᱡᱚᱢ ᱧᱟᱢ ᱫᱟ?
ᱦᱮᱸ ᱦᱮᱸ ᱟᱸᱡᱚᱢ ᱧᱟᱢᱚᱜ ᱠᱟᱱᱟ ᱾
ᱦᱩ
ᱛᱟᱦᱚᱞᱮ ᱪᱮᱫ ᱠᱚᱵᱤᱱ? ᱦᱮᱸ ᱱᱟᱯᱟᱭ ᱵᱟᱲᱟ ᱜᱮ, ᱟᱫᱚ ᱟᱹᱵᱤᱱ ᱜᱮ ᱦᱟᱸᱜ ᱚᱠᱟᱞᱮᱠᱟ?
ᱟᱹᱞᱤᱧ ᱦᱚᱸ ᱱᱟᱯᱟᱭ ᱵᱟᱲᱟ ᱜᱮ
ᱟᱟ ᱱᱚᱭ ᱛᱮᱦᱮᱧ ᱜᱟᱯᱟ ᱫᱚ ᱵᱚᱨᱛᱚᱢᱟᱱ ᱪᱮᱫ ᱠᱚᱵᱤᱱ ᱴᱷᱤᱠᱟᱹ ᱵᱟᱲᱟᱭ ᱮᱫᱟ? ᱱᱚᱝᱠᱟ
ᱪᱤᱠᱟᱹᱭ ᱱᱟᱭ? ᱮᱠᱷᱚᱱ ᱫᱚᱱ ᱦᱩᱲᱩ ᱨᱚᱦᱚᱭ ᱫᱤᱱ ᱥᱮᱛᱟᱜ ᱨᱮ ᱵᱤᱨᱤᱫ ᱠᱟᱛᱮ ᱛᱮ ᱦᱩᱛᱩᱢ ᱯᱷᱟᱨᱪᱟ ᱵᱟᱲᱟ ᱠᱟᱛᱮ ᱱᱟᱦᱮᱞ ᱠᱚ ᱤᱰᱤ ᱦᱩᱭᱩᱜ ᱠᱟᱱᱟ ᱠᱷᱮᱛ ᱥᱮᱫ ᱟᱹᱲᱤ ᱠᱩ ᱞᱟᱜᱽ ᱦᱩᱭᱩᱜ ᱠᱟᱱᱟ ᱦᱩᱲᱩ ᱛᱚ ᱟᱨ ᱨᱚᱦᱚᱭ ᱜᱮ ᱦᱩᱭᱩᱜ ᱠᱟᱱᱟ
ᱛᱟᱦᱞᱮ ᱚᱱᱛᱮ ᱫᱚ ᱫᱟᱜ ᱡᱟᱹᱲᱤ ᱠᱚᱫᱚ ᱞᱮᱛᱟᱲ ᱜᱮ ᱫᱟᱜ ᱡᱟᱹᱲᱤᱭᱮᱜᱟᱭ ᱥᱮᱻ ᱚᱱᱠᱟ ᱠᱟᱹᱴᱤᱡ ᱠᱚᱢ ᱠᱚᱢ ᱟᱨᱠᱤ
ᱦᱮᱸ ᱱᱚᱱᱛᱮ ᱫᱚ ᱩᱸᱻ ᱫᱟᱜ ᱡᱟᱹᱲᱤᱭᱮᱜ ᱜᱮᱭᱟᱭ ᱫᱟᱜ ᱡᱟᱹᱲᱤᱭ ᱦᱚᱸ ᱫᱟᱜ ᱡᱟᱹᱲᱤᱭᱟᱜ ᱜᱮᱭᱟᱭ ᱨᱚᱦᱚᱭ ᱠᱚ ᱦᱩᱭᱩᱜ ᱠᱟᱱ ᱜᱮᱭᱟ ᱱᱚᱜ ᱟᱲᱮ ᱠᱚ ᱞᱟᱜᱽ ᱵᱟᱲᱟ ᱠᱟᱛᱮ ᱩᱢ ᱯᱷᱟᱨᱪᱟ ᱵᱟᱲᱟ ᱠᱟᱛᱮ, ᱫᱟᱠᱟ ᱠᱚ ᱡᱚᱢ ᱵᱟᱲᱟ ᱠᱟᱛᱮ, ᱱᱚᱜᱼᱚᱭ ᱢᱮᱨᱚᱢ ᱠᱚ ᱰᱟᱸᱜᱨᱤ ᱠᱚ ᱠᱟᱹᱴᱤᱱ ᱟᱲᱟᱜ ᱦᱩᱭ ᱠᱟᱱᱟ
ᱟᱪᱪᱷᱟ ᱟᱪᱪᱷᱟ ᱱᱚᱣᱟ ᱡᱟᱹᱯᱩᱫ ᱨᱮ
ᱦᱩᱸ
ᱟᱟᱻ
ᱚᱱᱛᱮ ᱫᱚᱭ ᱫᱟᱜᱽ ᱮᱫ ᱜᱮᱭ-ᱟ?
ᱦᱮᱸ ᱱᱚᱛᱮ ᱫᱚ ᱱᱚᱜᱼᱚᱭ ᱛᱚ ᱦᱩᱭᱩᱜ ᱠᱟᱱᱟ ᱪᱚ ᱯᱮ ᱯᱩᱱ ᱫᱤᱱ ᱞᱟᱦᱟ ᱠᱷᱚᱱ ᱢᱚᱴᱟᱢᱩᱴᱤ ᱢᱟᱱᱮ ᱢᱤᱫ ᱞᱮᱛᱟᱲ ᱜᱮ ᱫᱟᱜ ᱡᱟᱹᱲᱤ ᱫᱚ ᱪᱟᱞᱟᱜ ᱠᱟᱱᱟ ᱟᱨᱠᱤ᱾ ᱟᱨ ᱛᱟᱞᱟ ᱨᱮ ᱫᱚ ᱛᱟᱞᱟᱨᱮ ᱠᱟᱹᱴᱤᱡ ᱠᱟᱹᱴᱤᱡ ᱚᱱᱠᱟ ᱠᱟᱹᱴᱤᱡᱼ ᱮ ᱯᱷᱟᱸᱠ ᱧᱚᱜᱮᱜᱼᱟ ᱮᱭ ᱛᱤᱨᱤᱥ ᱢᱤᱱᱤᱴ ᱜᱟᱱ ᱱᱚᱜᱼᱚᱭ ᱱᱚᱝᱠᱟ ᱠᱤ ᱵᱟᱝᱠᱷᱟᱱ ᱞᱮᱛᱟᱲ ᱜᱮᱭᱟ, ᱪᱟᱞᱟᱜ ᱠᱟᱱᱟ ᱚᱱᱟ ᱥᱟᱶᱛᱮ ᱟᱞᱮ ᱦᱚᱸ ᱱᱚᱜᱼᱚᱭ ᱛᱚ ᱨᱚᱦᱚᱭ ᱠᱚ ᱞᱮᱛᱟᱲ ᱠᱟᱜᱼᱟ ᱞᱮ ᱦᱟᱸᱜ ᱱᱚᱣᱟ ᱥᱟᱹᱨ ᱫᱟᱜ ᱫᱟᱜ ᱛᱮᱜᱮ ᱦᱟᱸ, ᱠᱟᱨᱚᱱ ᱟᱞᱮ ᱥᱮᱱ ᱫᱚ ᱚᱱᱠᱟ ᱫᱟᱜ ᱠᱚ ᱴᱷᱤᱠ ᱴᱷᱟᱠ ᱵᱟᱝ ᱛᱟᱦᱮᱱ ᱜᱮᱭᱟ ᱛᱚ, ᱠᱟᱹᱴᱤᱡ ᱜᱷᱩᱴᱩ ᱜᱷᱩᱴᱩ ᱵᱟᱹᱫ ᱠᱚᱫᱚ ᱠᱟᱹᱴᱤᱡ ᱞᱟᱦᱟ ᱞᱟᱦᱟᱛᱮ ᱠᱟᱹᱴᱤᱡ ᱨᱚᱦᱚᱭ ᱜᱮ ᱫᱚᱨᱠᱟᱨ ᱠᱟᱱᱟ ᱚᱱᱟᱜᱮ ᱟᱫᱚ ᱦᱟᱸᱜ ᱚᱱᱟ ᱠᱚᱫᱚ ᱱᱚᱜᱼᱚᱭ ᱪᱟᱵᱟ ᱞᱮᱠᱟ ᱪᱟᱵᱟ ᱦᱮᱡ ᱟᱠᱟᱱᱟ ᱱᱚᱜᱼᱚᱭ ᱢᱤᱫᱴᱟᱝ ᱵᱟᱨᱭᱟ ᱡᱟᱦᱟᱸ ᱜᱟᱹᱦᱤᱨ ᱠᱚᱨᱮᱱᱟᱜ ᱚᱱᱟ ᱠᱚᱜᱮ ᱦᱟᱸᱜ ᱢᱮᱱᱟᱜᱼᱟ ᱟᱨᱠᱤ᱾
ᱚᱱᱟ ᱠᱚ ᱨᱚᱦᱚᱭ ᱵᱟᱲᱟ ᱦᱩᱭᱩᱜ ᱠᱟᱱᱟ᱾ ᱱᱮᱛᱚᱜ ᱫᱚ ᱫᱤᱭᱮ ᱚᱱᱛᱮ ᱫᱚ ᱨᱚᱦᱚᱭ ᱠᱚᱫᱚ ᱛᱤᱱ ᱦᱟᱹᱵᱤᱡ ᱠᱟᱜ-ᱟ ᱯᱮ?
ᱱᱚᱛᱮᱱ ᱠᱚ ᱨᱚᱦᱚᱭ ᱫᱚ ᱪᱟᱹᱞᱩᱜ ᱠᱟᱱ ᱜᱮᱭᱟ ᱦᱮᱸ ᱫᱟᱜ ᱫᱟᱭ ᱱᱟᱨ ᱱᱚᱱᱛᱮ ᱱᱩᱱᱟᱹᱜ ᱫᱚ ᱵᱟᱭ ᱫᱟᱜ ᱫᱟᱭ ᱚᱱᱠᱟ ᱜᱮ ᱛᱤᱨᱤᱥ ᱢᱤᱱᱤᱴ ᱠᱟᱛᱮ ᱫᱟᱜ ᱫᱟᱭ ᱫᱤᱭᱮ ᱨᱚᱦᱚᱭ ᱠᱚ ᱪᱟᱹᱞᱩ ᱠᱟᱱ ᱜᱮᱭᱟ ᱮᱠᱷᱚᱱ ᱫᱚ ᱴᱟᱠᱴᱟᱨ ᱠᱚ ᱨᱮᱱᱟᱜ ᱱᱟᱦᱮᱞ ᱠᱚ ᱩᱱᱟᱹᱜ ᱵᱟᱠᱚ ᱥᱤᱭ ᱮᱫᱟ᱾ ᱱᱟᱭᱮᱞ ᱠᱩᱛᱮ ᱫᱚ, ᱴᱟᱠᱴᱟᱨ ᱠᱩᱛᱮ ᱛᱮᱠᱚ ᱥᱤᱫᱟ ᱜᱟᱹᱰᱤ ᱠᱟᱛᱮ ᱜᱮ ᱮᱠᱷᱚᱱ ᱫᱚ ᱨᱚᱦᱚᱭ ᱠᱷᱚᱱ ᱦᱮᱸ ᱨᱚᱦᱚᱭ ᱠᱷᱚᱱ ᱤᱨ ᱠᱷᱚᱱ ᱡᱚᱛᱚ ᱠᱷᱚᱱ ᱜᱮ ᱜᱟᱹᱰᱤ ᱠᱚ ᱞᱟᱜᱟᱣ ᱮᱫᱟ, ᱛᱟᱦᱞᱮ ᱜᱟᱹᱰᱤ ᱛᱮᱜᱮ ᱠᱚ ᱮᱠᱷᱚᱱ ᱫᱚ ᱱᱚᱱᱛᱮ ᱫᱚ ᱡᱚᱛᱚ ᱠᱚ ᱥᱤ ᱯᱩᱨᱟᱹ ᱠᱮᱜᱼᱟ᱾
ᱦᱮᱸ ᱛᱟᱦᱚᱞᱮ ᱱᱤᱛᱚᱜ ᱢᱟ ᱛᱟᱦᱚᱞᱮ
ᱛᱟᱦᱞᱮ ᱱᱟᱜ ᱡᱟᱦᱟᱸ ᱰᱟᱝᱜᱽᱨᱟ ᱱᱟᱦᱮᱞ ᱛᱮ, ᱚᱱᱟ ᱠᱚᱫᱚ ᱡᱟᱹᱥᱛᱤ ᱫᱚ ᱵᱟᱝᱵᱚᱱ ᱵᱮᱵᱚᱦᱟᱨᱮᱫᱼᱟ ᱥᱮ ᱪᱮᱫ?
ᱵᱟᱝ ᱱᱚᱱᱛᱮᱸ ᱫᱚ ᱦᱮᱸ ᱵᱮᱵᱚᱦᱟᱨ ᱫᱚᱠᱚ ᱵᱮᱵᱚᱦᱟᱨ ᱮᱫᱟ, ᱡᱟᱦᱟᱸᱭ ᱱᱟᱜᱟᱨ ᱨᱮ ᱪᱟᱹᱨ ᱢᱮᱱᱟᱜ ᱠᱚᱣᱟ ᱨᱮᱸᱜᱮᱡ ᱨᱤᱪᱟᱹᱨ ᱩᱱᱠᱩ ᱜᱮ ᱠᱚ ᱵᱮᱵᱚᱦᱟᱨ ᱮᱫᱟ ᱵᱟᱝᱠᱤ᱾ ᱦᱚᱲ ᱫᱚ ᱵᱟᱝ ᱠᱚ ᱵᱮᱵᱚᱦᱟᱨ ᱮᱫᱟ, ᱮᱠᱷᱚᱱ ᱫᱚ ᱡᱟᱦᱟᱸᱭᱟᱜ ᱜᱮ ᱯᱩᱭᱥᱟᱹ ᱢᱮᱱᱟᱜᱼᱟ ᱥᱮ ᱴᱟᱠᱟ ᱢᱮᱱᱟᱜᱼᱟ, ᱩᱱᱠᱩ ᱜᱮ ᱠᱚ ᱵᱮᱵᱚᱦᱟᱨ ᱮᱫᱟ ᱜᱟᱹᱰᱤ ᱠᱚ
ᱦᱩᱸ
ᱦᱩᱲᱩ ᱨᱚᱦᱚᱭ ᱢᱤᱥᱤᱱ ᱠᱩ, ᱦᱩᱲᱩ ᱤᱨ ᱠᱷᱚᱱ ᱨᱚᱦᱚᱭ ᱠᱷᱚᱱ
ᱟᱪᱪᱷᱟ ᱟᱪᱪᱷᱟ
ᱚᱱᱛᱮ ᱫᱚ ᱜᱟᱹᱰᱤ ᱠᱚᱛᱮ ᱜᱮ ᱠᱩ ᱥᱤ ᱪᱚᱭᱟ᱾
ᱟᱪᱪᱷᱟ ᱟᱪᱪᱷᱟ ᱪᱷᱟ ᱟᱞᱮ ᱥᱮᱱ ᱦᱚᱸ ᱚᱱᱠᱟ ᱜᱮ ᱚᱱᱟ ᱰᱟᱝᱜᱽᱨᱤ ᱱᱟᱦᱮᱞ ᱠᱚᱫᱚ ᱟᱹᱰᱤ ᱜᱟᱱ ᱠᱚ ᱪᱟᱵᱟ ᱞᱮᱠᱟ ᱪᱟᱵᱟ ᱦᱮᱡ ᱟᱠᱟᱱᱟ᱾
ᱵᱚᱨᱛᱚᱢᱟᱱ ᱫᱚ
ᱛᱟᱦᱚᱞᱮ ᱠᱷᱟᱱ ᱵᱚᱞ ᱠᱚᱫᱚ ᱵᱤᱱ ᱠᱷᱮᱞᱳᱱ ᱜᱤᱭᱟ?
ᱦᱮᱸ ᱵᱚᱞ ᱠᱚᱫᱚ ᱟᱹᱞᱤᱧ ᱫᱚ ᱢᱟᱱᱮ ᱠᱷᱮᱞᱳᱰ ᱢᱚᱫᱽᱫᱷᱮ ᱨᱮᱫᱚ ᱟᱹᱞᱤᱧᱟᱜ ᱫᱚ ᱦᱟᱸᱜ ᱡᱟᱦᱟᱸ ᱟᱸ ᱠᱟᱹᱴᱤᱡ ᱵᱚᱞ ᱠᱚᱫᱚ ᱩᱱᱟᱹᱜ ᱮᱠᱴᱟ ᱫᱚ ᱵᱟᱝ ᱠᱷᱮᱞ ᱵᱟᱲᱟ ᱦᱩᱭᱩᱜ ᱜᱮᱭᱟ ᱛᱚ᱾ ᱡᱟᱦᱟᱸ ᱦᱩᱭᱩᱜᱼᱟ ᱥᱮᱬᱟ ᱵᱚᱞ ᱜᱮ ᱠᱷᱮᱞ ᱠᱷᱮᱞ ᱵᱟᱲᱟ ᱦᱩᱭᱩᱜ ᱠᱟᱱᱟ ᱟᱨᱠᱤ ᱟᱨ ᱚᱱᱟ ᱠᱷᱮᱞ ᱨᱮᱱᱟᱜ ᱤᱪᱪᱷᱟᱹ ᱫᱚ ᱚᱱᱟᱜᱮ ᱢᱮᱱᱟᱜᱼᱟ ᱟᱨᱠᱤ᱾
ᱦᱩᱸ
ᱡᱟᱦᱟᱸ ᱠᱨᱤᱠᱮᱴ ᱢᱟᱱᱮ ᱢᱤ-ᱢᱤᱫᱴᱟᱝ ᱦᱚᱲ ᱫᱚ ᱠᱨᱤᱠᱮᱴ ᱠᱚ ᱠᱩᱥᱤᱭᱟᱜᱼᱟ ᱟᱨ ᱢᱤᱫᱴᱟᱝ ᱫᱚ ᱡᱟᱦᱟᱸ ᱠᱟᱹᱴᱤᱡ ᱵᱚᱞ ᱴᱮᱞᱤᱥ ᱵᱚᱞ ᱠᱚ ᱞᱟᱹᱭᱟ᱾ ᱚᱱᱟ ᱠᱚ ᱠᱩᱥᱤᱭᱟᱜᱼᱟ ᱟᱨᱦᱚᱸ ᱟᱭᱢᱟ ᱞᱮᱠᱟᱱ ᱠᱷᱮᱞᱳᱰ ᱢᱮᱱᱟᱜᱼᱟ ᱛᱚ᱾ ᱚᱱᱟ ᱠᱚ ᱠᱚ ᱢᱚᱫᱽᱫᱷᱮ ᱨᱮ ᱟᱹᱞᱤᱧ ᱫᱚ ᱦᱟᱸᱜ ᱵᱚᱨᱛᱚᱢᱟᱱ ᱱᱤᱛᱚᱜ ᱫᱚ ᱯᱷᱩᱴᱵᱚᱞ ᱜᱮ ᱟᱹᱰᱤ ᱡᱳᱨ ᱞᱤᱧ ᱠᱩᱥᱤᱭᱟᱜᱼᱟ ᱟᱨᱠᱤ᱾
ᱩᱸ
ᱟᱹᱵᱤᱱ ᱫᱚ ᱪᱮᱫ ᱠᱚ ᱚᱱᱠᱟ ᱵᱤᱱ ᱠᱩᱥᱤᱭᱟᱜᱼᱟ ᱡᱟᱹᱥᱛᱤ ᱢᱟᱱᱮ ᱠᱷᱮᱸᱞᱳᱰ ᱤᱫᱤ ᱠᱟᱛᱮ ᱟᱨᱠᱤ᱾
ᱦᱮᱸ ᱟᱹᱞᱤᱧ ᱦᱚᱸ ᱠᱷᱮᱞᱳᱰ ᱤᱫᱤ ᱠᱟᱛᱮᱜ ᱫᱚ ᱟᱞᱮ ᱱᱚᱛᱮ ᱫᱚ ᱩᱸ ᱠᱤᱨᱠᱮᱴ ᱠᱷᱮᱞ ᱜᱮ ᱦᱩᱭᱩᱜ ᱛᱟᱦᱮᱱᱟ᱾ ᱠᱤᱨᱠᱮᱴ ᱠᱚᱜᱮ ᱠᱷᱮᱞ ᱵᱟᱲᱟ ᱦᱩᱭᱩᱜ ᱛᱟᱸᱦᱮᱱᱟ᱾
ᱟᱪᱪᱷᱟ᱾
ᱠᱮᱨᱠᱮᱴ ᱠᱚᱛᱮ ᱜᱮ ᱮᱠᱷᱚᱱ ᱫᱚ ᱱᱚᱱᱛᱮ ᱫᱚ ᱠᱷᱮᱞ ᱠᱚ ᱪᱟᱹᱞᱩ ᱠᱟᱱᱟ ᱟᱨ ᱱᱚᱜᱼᱚᱭ ᱫᱟᱜ ᱫᱟᱭ ᱫᱟᱜ ᱨᱮᱫᱚ ᱟᱫᱚ ᱼᱼ ᱠᱮᱨᱠᱮᱴ ᱠᱷᱮᱞ ᱠᱚᱫᱚ ᱵᱟᱝ ᱦᱩᱭᱩᱜ ᱠᱟᱱᱟ᱾
ᱦᱮᱸ᱾
ᱧᱮᱞᱟ ᱤᱧᱼᱼ ᱦᱮᱸ ᱯᱷᱩᱴᱵᱚᱞ ᱠᱚ ᱠᱷᱮᱞᱳᱱ ᱠᱟᱱ ᱜᱮᱭᱟ ᱵᱚᱞ ᱠᱚ ᱜᱟᱛᱮᱜ ᱠᱟᱱ ᱜᱮᱭᱟ, ᱵᱷᱟᱞᱮ ᱜᱮ ᱠᱷᱮᱞᱳ ᱟᱞᱤᱧ ᱦᱚᱸ ᱠᱷᱮᱞ ᱫᱚᱼᱼ ᱥᱟᱱᱟ ᱞᱤᱧᱟ ᱠᱷᱮᱞ ᱫᱚ ᱟᱫᱚ ᱵᱟᱹᱞᱤᱧ ᱠᱷᱮᱞ ᱫᱟᱲᱮᱭᱟᱜᱼᱟ ᱯᱷᱩᱴᱵᱚᱞ ᱠᱚᱫᱚ ᱩᱱᱟᱹᱜ ᱫᱚ᱾ ᱚᱱᱟᱛᱮ ᱟᱹᱞᱤᱧ ᱫᱚ ᱠᱤᱨᱠᱮᱴ ᱜᱮᱞᱤᱧ ᱠᱷᱮᱞᱚᱱ ᱛᱟᱦᱮᱸᱱᱟ᱾ ᱦᱮᱸ ᱤᱪᱪᱷᱟᱹ ᱫᱚ ᱢᱮᱱᱟᱜ ᱜᱮᱭᱟ ᱡᱮ ᱟᱹᱞᱤᱧ ᱦᱚᱸ ᱵᱚᱞ ᱞᱤᱧ ᱠᱷᱮᱞᱳᱱᱟ ᱩᱱᱠᱩ ᱞᱮᱠᱟ᱾ ᱧᱤᱨ ᱵᱟᱲᱟᱞᱤᱧ ᱧᱤᱨᱟ ᱞᱤᱧ ᱟᱹᱞᱤᱧ ᱦᱚᱸ ᱟᱫᱚᱼᱼ
ᱛᱚ ᱠᱟᱹᱴᱤᱡ ᱧᱤᱨ ᱵᱟᱲᱟ ᱞᱮᱱᱠᱷᱟᱱ, ᱠᱟᱹᱴᱤᱡ ᱦᱚᱲᱢᱚ ᱠᱚ ᱠᱟᱹᱴᱤᱡ ᱵᱷᱟᱹᱜᱤ ᱛᱟᱦᱮᱸᱱᱟ ᱟᱨᱠᱤ᱾ ᱨᱳᱜᱽ ᱟᱡᱟᱨ ᱩᱱᱟᱹᱜ ᱞᱚᱜᱚᱱ ᱢᱮᱱᱛᱮ ᱵᱟᱝ ᱦᱤᱡᱩᱜᱼᱟ᱾
ᱦᱳᱭ ᱦᱮᱸ ᱦᱮᱸ᱾ ᱟᱨ ᱵᱟᱵᱮᱱ ᱧᱤᱨ ᱵᱟᱲᱟ ᱨᱮᱦᱚᱸ ᱦᱚᱲᱢᱚ ᱠᱚ ᱛᱤ ᱡᱟᱸᱜᱟ ᱠᱚ ᱫᱚᱢᱮ ᱦᱟᱹᱥᱩᱣᱟ᱾ ᱵᱟᱵᱮᱱ ᱠᱷᱮᱞ ᱞᱮ ᱨᱮᱦᱚᱸ ᱟᱨ ᱟᱞᱤᱧ ᱧᱮᱞᱼᱼ ᱛᱟᱦᱮᱱ ᱜᱮᱭᱟ ᱡᱮ ᱵᱚᱞ ᱠᱚ ᱜᱟᱛᱮᱜ ᱛᱟᱦᱮᱱᱟ ᱮᱜ ᱱᱚᱜᱼᱚᱭᱼᱼ ᱵᱚᱞ ᱠᱷᱮᱞ ᱠᱚᱨᱮ ᱦᱚᱸ ᱵᱟᱝ ᱡᱟᱦᱱᱟᱜ ᱨᱮᱦᱚᱸ ᱡᱮ ᱛᱤ ᱠᱩ ᱡᱟᱸᱜᱟ ᱠᱩᱼᱼ ᱧᱮᱞ ᱞᱮᱱᱠᱟ ᱨᱟᱹᱯᱩᱫ ᱫᱚ ᱦᱩᱭᱩᱜ ᱛᱟᱦᱮᱱ ᱜᱮᱭᱟ᱾
ᱦᱮᱸ ᱚᱱᱟ ᱫᱚ ᱚᱵᱚᱥᱥᱳᱭ ᱦᱳᱭᱳᱜᱼᱟ᱾
ᱦᱮᱸ ᱚᱱᱟ ᱚᱱᱟ ᱚᱱᱟ ᱚᱱᱟ ᱵᱚᱛᱚᱨ ᱛᱮᱜᱮ ᱟᱹᱞᱤᱧ ᱫᱚ ᱢᱟᱱᱮᱼᱼ ᱵᱚᱞ ᱠᱚᱫᱚ ᱩᱱᱟᱹᱜ ᱵᱟᱞᱤᱧ ᱜᱟᱛᱮᱜ ᱛᱟᱦᱮᱱᱟ᱾
ᱟᱪᱪᱷᱟ ᱟᱪᱪᱷᱟ᱾
ᱛᱟᱦᱚᱞᱮ ᱚᱱᱛᱮ ᱫᱚᱱ ᱥᱩᱠᱨᱤ ᱠᱷᱮᱞ ᱫᱚ ᱦᱩᱭᱩᱜ ᱛᱟᱦᱮᱱ ᱜᱤᱭᱟ?
ᱦᱮᱸ ᱥᱩᱠᱨᱤ ᱠᱷᱮᱞ ᱱᱚᱜᱼᱚᱭ ᱟᱞᱮ ᱥᱮᱱ ᱫᱚᱼᱼ ᱢᱟᱱᱮ ᱠᱤᱪᱷᱩ ᱱᱚᱜᱼᱚᱭ ᱮᱠ ᱫᱩ ᱵᱚᱪᱷᱚᱨ ᱞᱟᱦᱟ ᱫᱚ ᱢᱚᱴᱟᱢᱩᱴᱤᱼᱼ ᱮᱸᱻ ᱵᱮᱥᱤᱨ ᱵᱷᱟᱜᱽ ᱫᱚ ᱦᱟᱜ ᱡᱟᱹᱥᱛᱤ ᱠᱟᱭᱛᱮᱼᱼ ᱱᱚᱣᱟ ᱥᱩᱠᱨᱤ ᱠᱷᱮᱞ ᱜᱮ ᱦᱩᱭᱩᱜ ᱠᱟᱱ ᱛᱟᱦᱮᱸᱫ᱾ ᱟᱨ ᱱᱚᱜᱼᱚᱭ ᱯᱚᱸᱪᱤᱥ ᱥᱟᱞᱼᱼ ᱠᱷᱚᱱ ᱫᱚ ᱵᱤᱥᱤᱨ ᱵᱷᱟᱜ ᱦᱟᱜ ᱯᱚᱭᱥᱟ ᱠᱷᱮᱞ ᱜᱮ ᱫᱚ ᱪᱟᱹᱞᱩ ᱠᱟᱱᱟ ᱟᱨᱠᱤ᱾
ᱦᱩᱸ᱾
ᱚᱱᱠᱟ ᱛᱟᱦᱚᱞᱮ ᱠᱷᱮᱞᱳᱰ ᱠᱚᱫᱚ ᱚᱱᱛᱮ ᱟᱯᱮ ᱥᱮᱱ ᱫᱚ ᱵᱟᱝ ᱮᱛᱚᱦᱚᱵ ᱟᱠᱟᱱᱟ ᱥᱮ ᱵᱟᱝ ᱦᱩᱭ ᱵᱟᱲᱟᱜ ᱠᱟᱱᱟ ᱛᱮᱦᱮᱧ ᱜᱟᱯᱟ ᱫᱚ?
ᱦᱩᱭᱩᱜᱼᱼ ᱦᱮᱸ ᱩᱱᱟᱹᱜ ᱫᱚ ᱵᱟᱝ ᱦᱩᱭᱩᱜ ᱛᱟᱦᱮᱸᱱᱟ, ᱱᱚᱱᱛᱮ ᱫᱚ ᱠᱷᱮᱞᱳᱰ ᱠᱚᱫᱚ᱾ ᱩ ᱢᱟᱡᱷᱮᱨᱮ ᱢᱟᱡᱷᱮᱨᱮ ᱢᱤᱫᱴᱮᱱ ᱠᱟᱛᱮᱜ ᱦᱩᱭᱩᱜ ᱛᱟᱦᱮᱸᱱᱟ᱾ ᱢᱟᱡᱷᱮ ᱨᱮ ᱢᱤᱫᱴᱮᱱ ᱠᱟᱛᱮ ᱱᱩᱭᱩᱜᱼᱟ ᱟᱨᱚ ᱵᱟᱝ᱾
ᱟᱢᱟ ᱠᱟᱛᱷᱟ ᱫᱚ ᱱᱚᱜᱼᱚᱭ ᱥᱮᱬᱟ ᱵᱚᱞ ᱠᱷᱮᱞ ᱠᱚ ᱱᱚᱜᱼᱚ ᱱᱚᱝᱠᱟ ᱵᱟᱝ ᱦᱩᱭᱩᱜᱼᱟ?
ᱦᱮᱸ ᱦᱩᱭᱩᱜ ᱛᱟᱦᱮᱱ ᱜᱮᱭᱟ ᱩᱱᱟᱹᱜ ᱫᱚ ᱵᱟᱝ ᱦᱩᱭᱩᱜ ᱛᱟᱦᱮᱱᱟ ᱱᱚᱱᱛᱮ ᱫᱚ ᱢᱟᱱᱮᱼᱼ ᱩᱱᱟᱹᱜ ᱠᱷᱮᱞᱳᱰᱤᱭᱟᱹ ᱩᱱᱟᱹᱜ ᱵᱟᱠᱚ ᱠᱷᱮᱞᱳᱸᱰ ᱛᱟᱦᱮᱱᱟ, ᱵᱚᱞᱼᱼ ᱠᱩ ᱩᱱᱟᱹᱜ ᱵᱟᱠᱚ ᱜᱟᱛᱮᱜ ᱛᱟᱦᱮᱱᱟ, ᱥᱩᱫᱩ ᱠᱤᱨᱠᱮᱴ ᱠᱚᱜᱮ ᱠᱚ ᱜᱟᱛᱮᱜ ᱛᱟᱦᱮᱸᱱᱟ᱾ ᱠᱤᱨᱠᱮᱴ ᱠᱩ ᱵᱷᱚᱞᱤᱵᱚᱞ ᱠᱩ᱾ ᱦᱳᱭ ᱵᱮᱰᱢᱤᱱᱴᱚᱱ ᱠᱩ᱾
ᱦᱮᱸ ᱦᱮᱸ ᱾
ᱦᱳᱭ ᱚᱱᱟ ᱠᱚᱜᱮ ᱜᱟᱛᱮᱜ ᱛᱟᱦᱮᱱᱟ ᱱᱚᱱᱛᱮ ᱫᱚᱼᱼ ᱵᱚᱞ ᱠᱩᱫᱚ ᱩᱱᱟᱹᱜ ᱜᱟᱛᱮᱜ ᱟᱹᱧᱼᱼ ᱜᱟᱛᱮ ᱫᱚᱠᱚ ᱜᱟᱛᱮ ᱛᱟᱦᱮᱱ ᱜᱮᱭᱟ ᱱᱚᱱᱛᱮ ᱵᱚᱞ ᱠᱚᱫᱚ ᱠᱚ ᱜᱟᱛᱮ ᱛᱟᱦᱮᱱ ᱜᱮᱭᱟ ᱡᱚᱛᱚ ᱦᱚᱲ ᱫᱚ ᱵᱟᱠᱚᱼᱼ ᱠᱩ ᱜᱟᱛᱮᱜ ᱛᱟᱦᱮᱱᱟ ᱡᱟᱦᱟᱸᱟᱭ ᱨᱟᱹᱥᱠᱟᱹ ᱠᱚ ᱵᱩᱡᱷᱟᱹᱣ ᱠᱟᱜᱼᱟ, ᱩᱱᱠᱩ ᱠᱚ ᱜᱟᱛᱮ ᱛᱟᱦᱮᱱᱟ ᱡᱟᱦᱟᱸᱭᱼᱼ ᱨᱟᱹᱥᱠᱟᱹ ᱢᱮᱱᱟᱜ ᱛᱟᱠᱚ ᱨᱮᱦᱚᱸ ᱵᱟᱠᱚ ᱠᱷᱮᱞ ᱫᱟᱲᱮᱭᱟᱜ ᱩᱱᱠᱩ ᱠᱚ ᱵᱚᱨᱚᱝᱼᱼ ᱪᱟᱞᱟᱜ ᱛᱟᱦᱮᱱ ᱜᱮᱭᱟ ᱠᱚ ᱧᱮᱞ ᱛᱟᱦᱮᱸᱱᱟᱠᱩ ᱨᱟᱹᱥᱠᱟᱹ ᱠᱚ ᱵᱩᱡᱷᱟᱹᱣ ᱛᱟᱦᱮᱸᱱᱟ, ᱟᱞᱮ ᱠᱚ ᱡᱮᱢᱚᱱ ᱨᱟᱹᱥᱠᱟᱹ ᱠᱚᱞᱮ ᱵᱩᱡᱷᱟᱹᱣ ᱛᱟᱦᱮᱱᱟ᱾ ᱠᱷᱮᱞ ᱧᱮᱞ ᱠᱚᱣᱟᱞᱮ᱾
ᱦᱮᱸ ᱦᱮᱸ ᱚᱝᱠᱟ ᱦᱚᱸ ᱢᱮᱱᱟᱜ ᱠᱚᱣᱟ ᱟᱹᱰᱤ ᱟᱭᱢᱟ ᱦᱚᱲ ᱜᱮ᱾ ᱟᱞᱮ ᱥᱮᱱ ᱦᱚᱸ ᱱᱚᱝᱠᱟ ᱢᱮᱱᱟᱜ ᱠᱚᱣᱟ ᱡᱮ ᱢᱤᱢᱤᱫᱴᱟᱝ ᱦᱚᱲ ᱫᱚ ᱱᱚᱜᱼᱚ ᱱᱚᱝᱠᱟ᱾ ᱮᱸ, ᱡᱟᱦᱟᱸᱭ ᱵᱟᱠᱚ ᱠᱷᱮᱹᱞ ᱨᱮᱦᱚᱸ ᱧᱮᱞ ᱨᱮᱱᱟᱜ ᱟᱸᱻ ᱟᱸᱻ ᱢᱟᱱᱮ ᱧᱮᱞ ᱨᱮᱱᱟᱜ ᱤᱪᱪᱷᱟᱹ ᱫᱚ ᱟᱹᱰᱤ ᱜᱟᱱ ᱢᱮᱱᱟᱜᱼᱟ ᱟᱨᱠᱤ ᱡᱟᱦᱟᱸ ᱠᱚᱨᱮᱜᱮ ᱡᱟᱦᱟᱸ ᱱᱚᱜᱼᱚᱭ ᱥᱮᱬᱟ ᱫᱷᱟᱢᱟᱠᱟ ᱠᱤᱝᱵᱟ ᱱᱚᱜᱼᱚᱭ ᱢᱟᱨᱟᱝ ᱢᱟᱨᱟᱝᱟᱜ ᱵᱚᱞ ᱡᱷᱮᱹᱞ ᱦᱩᱭᱩᱜᱼᱟ ᱡᱟᱦᱟᱸ ᱴᱤᱠᱤᱴ ᱫᱤᱭᱟ ᱠᱚ, ᱢᱚᱴᱟᱢᱩᱴᱤ ᱪᱟᱞᱟᱜ ᱠᱚ ᱜᱟᱹᱰᱤ ᱠᱚ ᱚᱱᱠᱟ ᱵᱷᱟᱲᱟ ᱠᱟᱛᱮᱜ, ᱫᱚᱞᱵᱚᱞ ᱟᱛᱮᱜ ᱟᱨᱠᱤ ᱪᱟᱞᱟᱣ ᱠᱟᱛᱮ ᱢᱚᱴᱟᱢᱩᱴᱤ ᱧᱮᱞ ᱫᱚᱠᱚ ᱧᱮᱞ ᱟᱹᱜᱩᱭ ᱜᱮᱭᱟ ᱡᱟᱦᱟᱸ ᱞᱮᱠᱟ ᱛᱮᱜᱮ᱾
ᱦᱩᱸ, ᱦᱩᱸ᱾
ᱫᱤᱭᱮ ᱛᱟᱦᱞᱮ ᱚᱱᱛᱮ ᱫᱚ ᱱᱚᱜ ᱚᱝᱠᱟ ᱜᱟᱰᱟ ᱠᱚ ᱢᱮᱱᱟᱜ ᱟᱥᱮ ᱵᱟᱹᱱᱩᱜᱼᱟ? ᱟᱯᱮ ᱥᱮᱱ ᱫᱚ ᱜᱟᱰᱟ ᱠᱚ ᱱᱟᱹᱭ ᱠᱚ ᱟᱨᱠᱤ ᱱᱚᱜ-ᱚ ᱱᱚᱝᱠᱟ ᱱᱟᱜ?
ᱦᱩᱸ, ᱱᱟᱹᱭᱠᱚ ᱢᱮᱱᱟᱜ-ᱟ, ᱱᱟᱹᱭ ᱠᱚᱨᱮ᱾ ᱦᱟᱹᱠᱩ ᱥᱟᱵ ᱩᱝᱠᱩ ᱡᱮ ᱦᱟᱹᱠᱩ ᱥᱟᱵ ᱠᱩ ᱪᱟᱞᱟᱣ ᱦᱩᱭᱩᱜ ᱛᱮᱦᱮᱱᱟ᱾
ᱟᱪᱪᱷᱟ ᱱᱟᱹᱭ ᱫᱚ ᱪᱮᱫ ᱱᱟᱹᱭ ᱠᱟᱱᱟ ᱚᱱᱟ ᱫᱚ?
ᱦᱩᱸ, ᱞᱟᱹᱴᱩ ᱱᱟᱹᱭ ᱠᱟᱱᱟ ᱢᱤᱫᱴᱮᱱ᱾
ᱟᱪᱪᱷᱟ ᱵᱟᱝᱟᱴ ᱧᱩᱛᱩᱢ ᱫᱚ ᱚᱱᱠᱟ ᱵᱟᱵᱤᱱ ᱵᱟᱲᱟᱭᱟ ᱛᱟᱦᱮᱞᱮ?
ᱵᱟᱝ ᱧᱩᱛᱩᱢ ᱫᱚ ᱵᱟᱲᱟᱭ ᱫᱚ ᱵᱟᱲᱟᱭ ᱜᱮ ᱢᱮᱱᱟᱜ-ᱟ ᱟᱫᱚ ᱩᱱᱟᱹᱜ ᱢᱟ ᱵᱟᱹᱱᱩᱜ-ᱟ ᱦᱟᱱᱟ ᱱᱚᱣᱟ ᱱᱟᱹᱭ ᱠᱚ ᱢᱮᱱᱟ ᱚᱠᱚᱭ ᱩᱸᱻ ᱚᱠᱚᱭ ᱟᱞᱟᱜᱽ ᱟᱞᱟᱜᱽ ᱠᱚ ᱢᱮᱱᱟ ᱟᱞᱟᱫᱟ ᱟᱞᱟᱫᱟ ᱡᱚᱛᱚ ᱦᱚᱲ ᱫᱚ ᱥᱚᱢᱟᱱ ᱱᱟᱹᱭ ᱫᱚ ᱵᱟᱠᱚ ᱢᱮᱱᱟ᱾ ᱦᱳᱭ, ᱚᱠᱚᱭ ᱠᱚ ᱪᱤᱠᱟᱹ ᱵᱟᱲᱟ ᱞᱮᱱ ᱛᱮᱠᱚ ᱟᱫᱚ ᱚᱱᱟ ᱱᱤᱛᱚᱜ ᱩᱱᱟᱹᱜ ᱵᱟᱠᱚ ᱢᱟᱱᱮ ᱧᱩᱛᱩᱢ ᱦᱟᱱᱟ ᱱᱚᱣᱟ ᱠᱚ ᱞᱟᱹᱭᱟᱫ ᱛᱟᱦᱮᱱᱟ᱾ ᱡᱮᱢᱚᱱ ᱟᱞᱮ ᱦᱚᱸ ᱱᱟᱹᱭ ᱠᱚᱞᱮ ᱦᱮᱞᱟᱜ ᱛᱟᱸᱦᱮᱱ ᱜᱮᱭᱟ, ᱦᱟᱹᱠᱩ ᱠᱚᱞᱮ ᱥᱟᱵ ᱵᱟᱲᱟ ᱠᱚ ᱛᱟᱸᱦᱮᱱ ᱜᱮᱭᱟ᱾ ᱦᱟᱹᱠᱩ ᱠᱚ ᱨᱟᱹᱥᱠᱟᱹ ᱜᱮ ᱵᱩᱡᱩᱜ᱾
ᱠᱚᱢ
ᱠᱟᱴᱠᱚᱢ ᱠᱚ, ᱦᱳᱭ ᱠᱟᱴᱠᱚᱢ ᱠᱚᱠᱚ ᱧᱮᱞᱚᱜ ᱛᱟᱸᱦᱮᱱᱟ ᱦᱟᱹᱠᱩ ᱠᱚ᱾ ᱟᱨ ᱮᱠᱷᱚᱱ ᱫᱚ ᱦᱚᱸᱜ-ᱚᱭ ᱫᱟᱜ ᱡᱟᱹᱯᱩᱫ ᱟᱠᱟᱫᱟᱭ᱾ ᱛᱟᱦᱞᱮ ᱠᱷᱟᱱ ᱢᱚᱥᱟᱨᱤ ᱚᱰᱟᱣ ᱦᱩᱭᱩᱜ ᱠᱟᱱᱟ᱾
ᱦᱮᱸ, ᱛᱟᱦᱞᱮ ᱱᱚᱜ-ᱚᱭ ᱛᱴᱫᱚ ᱟᱞᱮ ᱥᱮᱱ ᱫᱚ ᱱᱚᱜ-ᱚᱭ ᱵᱤᱥ ᱵᱤᱥᱤᱨ ᱵᱷᱟᱜᱽ ᱱᱤᱛᱚᱜ ᱫᱚ ᱢᱚᱴᱟᱢᱩᱴᱤ ᱵᱟᱹᱫ ᱠᱚᱨᱮ ᱜᱟᱰᱟ ᱠᱚ ᱠᱟᱹᱴᱤᱡ ᱥᱩᱨ ᱨᱮ ᱢᱮᱱᱟᱜ ᱛᱟᱞᱮᱭᱟ ᱛᱚ ᱚᱱᱟ ᱠᱚᱨᱮ ᱜᱮ ᱵᱤᱥ ᱵᱤᱥᱤᱨ ᱵᱷᱟᱜᱽ ᱜᱮ ᱱᱩᱠᱩ ᱠᱟᱴᱠᱚᱢ ᱠᱚᱫᱚ ᱢᱚᱴᱟᱢᱩᱴᱤ ᱧᱟᱢ ᱫᱚᱠᱚ ᱧᱟᱢᱚᱜ ᱜᱮᱭᱟ ᱟᱞᱮ ᱥᱮᱱ ᱫᱚ᱾ ᱟᱨ ᱥᱟᱶᱛᱮ ᱦᱟᱹᱠᱩ ᱠᱚᱦᱚᱸ ᱠᱟᱹᱴᱤᱡ ᱱᱟᱹᱭ ᱚᱱᱟ ᱥᱟᱶᱛᱮ ᱟᱨ ᱥᱟᱶᱛᱮ ᱦᱟᱹᱠᱩ ᱠᱚᱦᱚᱸ ᱠᱟᱹᱴᱤᱡ ᱱᱟᱹᱭ ᱠᱟᱹᱴᱤᱡ ᱥᱩᱨ ᱜᱮᱛᱟᱞᱮᱭᱟ ᱡᱟᱦᱟᱸ ᱫᱚ ᱥᱩᱵᱚᱨᱱᱚ ᱨᱮᱠᱷᱟ ᱱᱟᱹᱭ ᱵᱮᱱ ᱟᱸᱡᱚᱢ ᱠᱟᱜ-ᱟ ᱥᱮ ᱵᱟᱝᱟ?
ᱦᱩᱸ, ᱵᱟᱹᱞᱤᱧ ᱟᱸᱡᱚᱢ ᱠᱟᱫᱟ᱾
ᱦᱮᱸ ᱚᱱᱟ ᱱᱟᱹᱭ ᱢᱚᱴᱟᱢᱩᱴᱤ ᱥᱩᱨ ᱜᱮᱛᱟᱞᱮᱭᱟ ᱚᱱᱟ ᱱᱟᱹᱭ ᱠᱚᱨᱮ ᱠᱷᱚᱱ ᱡᱟᱦᱟᱸ ᱟᱞᱮ ᱜᱟᱰᱟ ᱪᱟᱞᱟᱣ, ᱜᱟᱰᱟ ᱢᱮᱱᱟᱜ-ᱟ᱾ ᱚᱱᱟ ᱜᱟᱰᱟ ᱫᱚ ᱟᱞᱮ ᱟᱹᱛᱩ ᱡᱟᱯᱟᱜ ᱡᱟᱯᱟᱜ ᱛᱮ ᱪᱟᱞᱟᱣ ᱟᱠᱟᱱᱟ ᱢᱚᱴᱟᱢᱩᱴᱤ ᱚᱱᱟ ᱥᱩᱵᱚᱨᱱᱚ ᱨᱮᱠᱷᱟ ᱱᱟᱹᱭ ᱨᱮ ᱢᱮᱥᱟ ᱟᱠᱟᱱᱟ᱾ ᱢᱮᱥᱟ ᱟᱠᱟᱱᱟ ᱡᱚᱠᱷᱚᱱ ᱱᱚᱜᱚᱭ ᱱᱤᱛᱚᱜ ᱫᱚ ᱱᱤᱭᱟᱹ ᱜᱚᱴᱟ ᱫᱤᱱ ᱫᱚ ᱠᱟᱹᱴᱤᱡ ᱫᱟᱜ ᱡᱟᱹᱲᱤ ᱨᱮᱜᱮ ᱞᱮᱛᱟᱲ ᱜᱮ ᱢᱮᱱᱟᱭᱟ ᱛᱚ᱾ ᱟᱫᱚ ᱡᱚᱠᱷᱚᱱ ᱱᱟᱹᱭ ᱦᱚᱸ ᱠᱟᱹᱴᱤᱡ ᱫᱟᱜ ᱡᱟᱹᱥᱛᱤᱭ ᱠᱟᱱᱟ ᱱᱟᱹᱭ ᱨᱮᱦᱚᱸ ᱜᱟᱰᱟ ᱠᱚᱨᱮ ᱦᱚᱸ ᱡᱟᱹᱥ ᱛᱤᱭ ᱠᱟᱱᱟ, ᱟᱫᱚ ᱡᱟᱦᱟᱸ ᱱᱟᱹᱭ ᱨᱮᱱ ᱦᱟᱹᱠᱩ ᱠᱚ ᱡᱟᱦᱟᱸ ᱩᱝᱠᱩ ᱢᱟᱨᱟᱝ ᱢᱟᱨᱟᱝ ᱦᱟᱹᱠᱩ᱾ ᱡᱟᱦᱟᱸᱭ ᱫᱚ ᱵᱳᱣᱟᱲ, ᱠᱷᱟᱨᱥᱮᱞᱟ ᱠᱚ ᱟᱨᱦᱚᱸ ᱟᱭᱢᱟ ᱟᱭᱢᱟ ᱢᱮᱱᱟᱜ ᱠᱚᱣᱟ᱾ ᱩᱱᱠᱩ ᱠᱚ ᱢᱚᱴᱟ-ᱢᱩᱴᱤ ᱤᱪᱟᱹᱜ ᱦᱟᱹᱠᱩ ᱠᱚ ᱚᱱᱟ ᱟᱞᱮ ᱜᱟᱰᱟ ᱥᱮᱫ᱾ ᱠᱚ ᱨᱟᱠᱟᱵ ᱦᱤᱡᱩᱜ-ᱟ ᱟᱨᱠᱤ ᱩᱱᱠᱩ ᱨᱟᱠᱟᱵ ᱠᱚ ᱨᱟᱠᱟᱵ ᱦᱤᱡᱩᱜ-ᱟ ᱟᱫᱚ ᱩᱱᱠᱩ ᱫᱚ ᱫᱚᱦᱲᱟ ᱫᱚ ᱵᱟ ᱠᱚ ᱨᱩᱣᱟᱹᱲᱟ ᱟᱨᱠᱤ ᱚᱱᱟ ᱜᱟᱰᱟ ᱠᱚᱨᱮ ᱠᱚ ᱛᱟᱦᱮᱱᱟ ᱟᱫᱚ ᱚᱝᱠᱟ ᱥᱟᱵ ᱵᱟᱲᱟ ᱦᱩᱭᱩᱜ ᱜᱮᱭᱟ᱾ ᱛᱚ ᱟᱹᱛᱩ ᱠᱚ ᱧᱟᱢᱚᱜ ᱜᱮᱭᱟ ᱟᱨᱠᱤ ᱱᱚᱝᱠᱟ ᱩᱱᱠᱩ ᱠᱚᱞᱮ ᱥᱟᱵ ᱵᱟᱲᱟ ᱠᱚᱣᱟ ᱱᱚᱜ-ᱚᱭ ᱡᱟᱹᱯᱩᱫ ᱫᱤᱱ ᱫᱚ᱾
ᱦᱩᱸ᱾ ᱡᱷᱟᱹᱞᱤ ᱠᱚᱫᱚ ᱵᱮᱱ ᱚᱰᱟᱣ ᱛᱟᱦᱮᱱ ᱜᱮᱭᱟ?
ᱦᱮᱸ᱾ ᱮᱸ, ᱴᱷᱤᱠ ᱜᱮᱭᱟ ᱛᱟᱦᱚᱞᱮ ᱴᱟᱭᱤᱢ ᱢᱟ ᱦᱩᱭᱮᱱᱟ ᱟᱹᱰᱤ ᱜᱟᱱ ᱜᱮ ᱦᱮᱸ᱾ ᱤᱧ ᱢᱤᱫ ᱫᱷᱟᱣᱤᱧ ᱠᱚᱞᱫᱟ ᱜᱚᱝᱠᱮ᱾ ᱦᱮᱞᱳ᱾
ᱦᱚᱭ ᱾
ᱛᱟᱦᱚᱞᱮ ᱾